ᱜᱚᱢᱠᱮ ᱟᱫᱚ ᱜᱚᱝᱠᱮ ᱦᱚᱸᱜ-ᱚᱭ ᱟᱞᱟᱝᱟᱜ ᱠᱟᱛᱷᱟ ᱫᱚ ᱜᱚᱝᱠᱮ ᱛᱟᱦᱮᱸ ᱠᱟᱱᱟ ᱡᱮ ᱱᱚᱜ-ᱚᱭ ᱥᱮ ᱦᱚᱸᱜ-ᱚᱭ ᱮᱸ ᱥᱮᱸᱫᱽᱨᱟ ᱠᱚ ᱤᱫᱤ ᱠᱟᱛᱮᱜ ᱛᱟᱦᱮᱸ ᱠᱟᱱᱟ ᱦᱮᱸ ᱥᱮ᱾ ᱟᱫᱚ ᱱᱚᱝᱠᱟ ᱡᱮ ᱦᱚᱸᱜ-ᱚᱭ ᱟᱵᱮᱱ ᱫᱚ ᱡᱷᱤᱠ ᱡᱤᱞ ᱠᱚᱫᱚ ᱵᱮᱱ ᱡᱚᱢ ᱟᱠᱟᱜ-ᱟ ᱥᱮ ᱵᱟᱝ?
ᱚ ᱟᱫᱚ ᱚᱱᱟ ᱡᱷᱤᱠ ᱵᱚᱞᱛᱮ ᱫᱚ ᱟᱞᱮ ᱥᱮᱫ ᱫᱚ ᱵᱟᱠᱚ ᱧᱟᱢ ᱵᱟᱲᱟᱜ ᱜᱮᱭᱟ᱾ᱛᱟᱯᱚᱨᱮ ᱡᱷᱤᱠ ᱡᱮᱹᱞ ᱠᱚᱫᱚ ᱵᱟᱝ ᱡᱚᱢ ᱦᱩᱭ ᱟᱠᱟᱱᱟ᱾ ᱛᱟᱯᱚᱨᱮ ᱡᱷᱤᱠ ᱢᱟᱞᱤᱧ ᱟᱸᱡᱚᱢ ᱟᱠᱟᱫ ᱜᱮ ᱡᱮ ᱩᱱᱠᱩᱣᱟᱜ ᱦᱚᱲᱢᱚ ᱨᱮᱢᱟ ᱤᱭᱟᱹ ᱞᱮᱠᱟ ᱢᱮᱱᱟᱜ-ᱟ ᱥᱩᱭ ᱞᱮᱠᱟ ᱢᱮᱱᱟᱜ-ᱟ᱾ ᱡᱮ ᱪᱷᱤᱴᱠᱟᱹᱣ ᱞᱮᱱᱠᱷᱟᱱᱮ ᱯᱟᱹᱴᱤᱜ-ᱟᱢ, ᱛᱟᱦᱟᱞᱮ ᱪᱤᱠᱟᱹ ᱛᱮᱯᱮ ᱜᱚᱡ ᱠᱚᱣᱟ ᱛᱟᱦᱟᱞᱮ ᱩᱱᱠᱩ ᱫᱚ ᱡᱦᱤᱠ ᱠᱚᱫᱚ ᱛᱟᱦᱟᱞᱮ?
ᱦᱳᱭ ᱜᱚᱝᱠᱮ ᱚᱱᱟ ᱦᱚᱸ ᱢᱟᱨᱟᱝ ᱠᱟᱛᱷᱟ ᱠᱟᱱᱟ ᱡᱮ ᱦᱚᱸᱜ-ᱚᱭ ᱡᱷᱤᱠ ᱠᱚᱣᱟᱜ ᱦᱚᱲᱢᱚ ᱨᱮ ᱯᱟᱴᱤ ᱯᱟᱴᱤ ᱡᱤᱱᱤᱥ ᱠᱚ ᱛᱟᱦᱮᱱᱟ ᱯᱟᱥᱮᱫ ᱯᱟᱴᱤᱜ ᱟᱢ ᱦᱮᱸ ᱥᱮ, ᱚᱱᱟ ᱠᱚᱦᱚᱸ ᱵᱚᱛᱚᱨ ᱜᱮ ᱠᱟᱹᱴᱤᱡ ᱟᱫᱚ ᱟᱞᱮ ᱫᱚ ᱦᱚᱸᱜ-ᱚᱭ ᱡᱷᱟᱞᱤ ᱛᱮᱞᱮ ᱟᱫᱚ ᱡᱩᱫᱤ ᱦᱩᱲᱳ ᱡᱚᱢ ᱠᱚ ᱩᱲᱩᱠ ᱟ ᱦᱩᱲᱩ ᱠᱷᱮᱛ ᱠᱚᱨᱮ ᱦᱮᱸ ᱥᱮ ᱟᱫᱚ ᱮᱠᱞᱟ ᱫᱚ ᱵᱟᱝ ᱢᱟᱲᱟᱝ ᱛᱮ ᱦᱚᱸᱜ-ᱚᱭ ᱡᱮ ᱡᱷᱟᱞᱤ ᱞᱮ ᱚᱰᱟᱣ ᱠᱮᱫ ᱜᱮ ᱡᱷᱟᱞᱤ ᱨᱮᱞᱮ ᱡᱦᱟᱞᱟᱜᱟᱴ ᱠᱮᱫ ᱠᱚᱣᱟ, ᱟᱨ ᱞᱟᱜᱟ ᱡᱷᱟᱞᱤ ᱠᱟᱛᱮ ᱟᱪᱪᱷᱟ ᱢᱤᱫ ᱪᱷᱚᱴ ᱡᱷᱤᱠ ᱡᱩᱫᱤ ᱟᱡ ᱡᱩᱫᱤ ᱩᱵ ᱞᱟᱞᱦᱟᱭ ᱛᱟᱭᱟ ᱟᱫᱚ ᱡᱷᱤᱠ ᱫᱚ ᱮᱠᱫᱚᱢ ᱠᱟᱴᱤᱡ ᱳᱥᱚᱢᱵᱷᱚᱵ ᱠᱟᱱᱟ ᱢᱟᱱᱮ ᱵᱟᱢ ᱜᱚᱞᱯᱚ ᱫᱟᱲᱮᱭᱟᱜ-ᱟ ᱦᱮᱸ ᱥᱮ᱾ ᱟᱫᱚ ᱱᱚᱜ-ᱚᱭ ᱱᱚᱝᱠᱟ ᱠᱟᱛᱮ ᱛᱮᱜᱮ ᱟᱞᱮ ᱫᱚ ᱡᱷᱤᱠ ᱫᱚᱞᱮ ᱜᱚᱡ ᱠᱚ ᱛᱟᱷᱮᱱᱟ᱾ ᱟᱨ ᱵᱤᱥᱮᱥ ᱠᱟᱭ ᱛᱮ
ᱵᱚᱦᱚᱜ ᱨᱮᱜᱮᱞᱮ ᱠᱩᱴᱟᱹᱢ ᱠᱚ ᱛᱟᱷᱮᱱ ᱜᱮᱭᱟ ᱡᱷᱤᱠ ᱫᱚ, ᱛᱟᱦᱟᱞᱮ ᱠᱷᱟᱱ ᱞᱚᱜᱚᱱ ᱫᱷᱟᱨᱟᱭ ᱜᱚᱡᱚᱜ-ᱟ᱾ ᱵᱟᱝᱠᱷᱟᱱ ᱫᱚ ᱫᱮᱭᱟ ᱠᱚᱨᱮᱢ ᱫᱟᱞᱮᱭᱟ ᱛᱚ ᱱᱚᱜ-ᱚᱭ ᱡᱟᱱᱩᱢ ᱜᱮ ᱫᱟᱞ ᱛᱟᱭᱟᱢ᱾ ᱦᱮᱸ ᱥᱮ᱾ ᱟᱨ ᱫᱚᱢᱮ ᱥᱚᱠᱛᱚ ᱛᱟᱦᱮᱱ ᱛᱟᱠᱚᱣᱟ ᱩᱱᱠᱩ ᱣᱟᱜ ᱫᱚ᱾ ᱟᱨ ᱡᱚᱠᱦᱚᱱ ᱦᱮᱸ ᱥᱮ, ᱟᱫᱚ ᱱᱚᱜ-ᱚᱭ ᱢᱤᱫᱴᱷᱮᱱ ᱢᱤᱫᱴᱮᱱ ᱡᱟᱦᱟᱸ ᱫᱚ ᱡᱟᱱᱩᱢ ᱛᱟᱦᱮᱱ ᱛᱟᱠᱚᱣᱟ ᱡᱟᱦᱟᱸ ᱫᱚ ᱚᱱᱟ ᱫᱚ ᱩᱵ ᱠᱟᱱ ᱛᱟᱠᱚᱣᱟ᱾ ᱚᱱᱟ ᱢᱤᱫᱴᱮᱱ ᱢᱤᱫᱴᱮᱱ ᱞᱮ ᱪᱷᱟᱲᱟᱣ ᱛᱟᱠᱚ ᱛᱟᱦᱮᱸᱱᱟ ᱟᱨ ᱢᱤᱫᱴᱮᱱ ᱢᱤᱫᱴᱮᱱ ᱪᱷᱟᱲᱟᱣ ᱠᱟᱛᱮᱫ ᱡᱷᱤᱠ ᱫᱚ ᱦᱟᱸᱜ ᱚᱝᱠᱟ ᱠᱷᱟᱞ ᱠᱟᱛᱮᱜ ᱵᱮᱥ ᱞᱮᱠᱟ ᱨᱟᱯᱟᱜ ᱠᱟᱛᱮᱜ ᱦᱮᱸᱥᱮ, ᱟᱫᱚ ᱜᱮᱜ ᱠᱟᱛᱮᱜ ᱦᱚᱸ ᱚᱝᱠᱟᱞᱮ ᱡᱚᱢ ᱠᱚ ᱛᱟᱦᱮᱱ ᱜᱮᱭᱟ ᱟᱫᱚ ᱟᱯᱮ ᱫᱚ ᱜᱚᱝᱠᱮ ᱦᱚᱸᱜ-ᱚᱭ ᱟᱯᱮ ᱥᱮᱫ ᱫᱚ ᱡᱷᱤᱠ ᱠᱚᱫᱚ ᱠᱚ ᱧᱟᱢᱚᱜ ᱜᱮᱭᱟ ᱥᱮ ᱵᱟᱝ?
ᱦᱮᱸ ᱟᱞᱮ ᱥᱮᱫ ᱫᱚ ᱚᱝᱠᱟ ᱡᱷᱤᱠ ᱠᱚᱫᱚ ᱵᱟᱠᱚ ᱧᱟᱢᱚᱜ ᱜᱮᱭᱟ ᱛᱟᱯᱚᱨᱮ ᱩᱝᱠᱩ ᱛᱚᱨᱦᱚᱫ ᱪᱮᱢᱮᱧ ᱠᱚᱫᱚ ᱠᱚ ᱧᱟᱢ ᱵᱟᱲᱟᱜ ᱜᱮᱭᱟ ᱩᱝᱠᱩ ᱠᱚᱞᱮ ᱥᱮᱸᱫᱽᱨᱟ ᱵᱟᱲᱟ ᱠᱚᱣᱟ᱾ ᱛᱟᱦᱟᱞᱮ ᱜᱚᱝᱠᱮ ᱛᱟᱦᱟᱞᱮ ᱞᱤᱧ ᱞᱟᱹᱭ ᱫᱟ ᱡᱮ ᱩᱝᱠᱩ ᱡᱷᱤᱠ ᱢᱟᱯᱮ ᱜᱚᱡ ᱠᱮᱫ ᱠᱚᱣᱟ ᱛᱟᱦᱟᱞᱮ ᱚᱝᱠᱟ ᱥᱟᱯᱟ ᱠᱚᱫᱚ ᱩᱛᱩ ᱠᱚᱫᱚ ᱪᱮᱫ ᱞᱮᱠᱟ ᱯᱮ ᱩᱛᱩ ᱠᱚᱣᱟ ᱩᱝᱠᱩ ᱢᱟ ᱩᱛᱩ ᱫᱚ ᱵᱷᱟᱜᱮ ᱴᱷᱤᱠ ᱫᱚᱨᱠᱟᱨ ᱛᱚ ᱪᱮᱫ ᱞᱮᱠᱟ ᱠᱚ ᱵᱩᱡᱷᱟᱹᱜᱼᱟ ᱩᱝᱠᱩ ᱡᱚᱢ ᱨᱮ?
ᱦᱳᱭ ᱜᱚᱝᱠᱮ ᱱᱚᱣᱟ ᱫᱚ ᱡᱚᱛᱷᱟᱛ ᱠᱟᱛᱷᱟ ᱵᱮᱱ ᱠᱩᱞᱤᱭᱟ ᱠᱟᱫᱟ ᱩᱛᱩ ᱠᱚᱫᱚ ᱟᱞᱮ ᱫᱚ ᱦᱚᱸᱜᱼᱚᱝᱠᱟ ᱠᱟᱛᱮᱜ ᱞᱮ ᱩᱛᱩ ᱠᱚ ᱛᱷᱮᱱ ᱜᱮᱭᱟ ᱡᱟᱦᱟᱸ ᱫᱚ ᱡᱦᱤᱠ ᱡᱤᱞ ᱫᱚ ᱠᱟᱹᱴᱤᱡ ᱞᱮ ᱥᱩᱱᱩᱢ ᱨᱮᱞᱮ ᱵᱷᱟᱡᱟᱭ ᱛᱟᱦᱮᱱᱟ ᱛᱟᱯᱚᱨᱮ ᱢᱚᱥᱞᱟ ᱛᱩᱩ ᱟᱛᱮᱞᱮ ᱠᱚᱥᱟᱣ ᱛᱟᱦᱮᱱᱟ ᱟᱨ ᱩᱛᱩᱭ ᱛᱟᱦᱮᱱᱟᱞᱮ ᱡᱷᱚᱛᱚ ᱡᱤᱞ ᱠᱚ ᱠᱚ ᱩᱛᱩᱭᱟᱥᱮ ᱦᱮᱸ ᱟᱫᱚ ᱚᱱᱟ ᱡᱷᱤᱠ ᱡᱤᱞ ᱫᱚ ᱵᱟᱝ ᱟᱹᱵᱩᱜ ᱞᱮᱠᱷᱟᱡ ᱜᱮ ᱜᱟᱱᱚᱜᱼᱟ ᱪᱮᱫᱟᱜ ᱥᱮ ᱡᱷᱤᱠᱼᱡᱤᱞ ᱨᱮ ᱟᱹᱰᱤ ᱜᱟᱱ ᱵᱷᱟᱜᱤ ᱵᱷᱟᱜᱤ ᱡᱤᱱᱤᱥ ᱛᱟᱦᱮᱱᱟ ᱚᱱᱟ ᱠᱚᱫᱚ ᱨᱟᱱ ᱠᱚᱨᱮ ᱦᱚᱸ ᱞᱟᱜᱟᱜ ᱜᱮᱭᱟ ᱟᱨ ᱟᱢᱫᱟ ᱡᱟᱦᱟᱸ ᱫᱚ ᱵᱩᱨᱩ ᱚᱡᱷᱟ ᱠᱚ ᱞᱟᱹᱭ ᱜᱚᱡᱟ ᱵᱟᱝ ᱢᱟ ᱦᱚᱸᱜ ᱚᱭ ᱡᱷᱤᱠ ᱡᱤᱞ ᱫᱚ ᱨᱟᱱ ᱞᱟᱹᱜ ᱡᱚᱢ ᱫᱚ ᱞᱟᱹᱠᱛᱤ ᱠᱟᱱ ᱜᱮᱭᱟ ᱦᱮᱸᱥᱮ ᱟᱨ ᱡᱮᱢᱚᱱ ᱠᱩᱞᱟᱹᱭ ᱡᱤᱞ ᱞᱟᱹᱭᱟ ᱡᱮ ᱦᱚᱸᱜ-ᱟ ᱨᱟᱱ ᱞᱮᱠᱟ ᱡᱚᱢ ᱞᱟᱹᱠᱛᱤ ᱠᱟᱱᱟ ᱟᱫᱚ ᱜᱚᱝᱠᱮ ᱟᱹᱞᱤᱧ ᱟᱨ ᱢᱤᱫᱴᱟᱝ ᱠᱩᱠ ᱠᱩᱠᱞᱤ ᱛᱟᱦᱮᱱ ᱠᱟᱱ ᱛᱟᱞᱤᱧᱟ ᱦᱮᱸ ᱟᱞᱮ ᱥᱮᱫ ᱫᱚ ᱱᱚᱜ-ᱚᱭ ᱞᱟᱡ ᱜᱷᱟᱣ ᱠᱚᱨᱮ ᱦᱮᱸᱥᱮ ᱞᱟᱡ ᱠᱚᱨᱮ ᱜᱷᱟᱣ ᱠᱚᱜᱼᱟ ᱢᱚᱪᱟ ᱠᱚᱨᱮ ᱜᱷᱟᱣ ᱠᱚᱜᱼᱟ ᱱᱚᱜ-ᱚᱭ ᱡᱟᱦᱟᱸ ᱫᱚ ᱡᱷᱤᱠ-ᱟᱜ ᱯᱚᱴᱟᱛᱮᱜ ᱡᱮ ᱡᱟᱦᱟᱸ ᱫᱚ ᱡᱟᱦᱟᱸᱨᱮ ᱟᱭᱟᱜ ᱡᱚᱢᱟᱜ ᱠᱚ ᱛᱟᱦᱮᱱᱟ ᱦᱮᱸᱥᱮ ᱡᱟᱦᱟᱸ ᱡᱚᱢ ᱠᱟᱛᱮᱜ ᱥᱴᱳᱨ ᱠᱚᱜᱣᱟ ᱚᱱᱟ ᱠᱚ ᱟᱞᱮ ᱫᱚ ᱟᱹᱰᱤ ᱠᱚ ᱨᱟᱱ ᱛᱟᱦᱮᱱᱟ ᱟᱞᱮ ᱥᱮᱫ ᱫᱚ᱾ ᱨᱟᱱ ᱠᱚᱨᱮ ᱠᱚ ᱞᱟᱜᱟᱣ ᱛᱟᱦᱮᱱ ᱜᱮᱭᱟ ᱥᱮ ᱱᱚᱸᱜ ᱚᱭ ᱡᱷᱤᱠ ᱨᱮᱭᱟᱜ ᱡᱟᱦᱟᱸ ᱫᱚ ᱤᱞ ᱡᱟᱦᱟᱸ ᱩᱵ ᱠᱚ ᱞᱟᱹᱭᱟ ᱡᱟᱦᱟᱸ ᱫᱚ ᱠᱷᱚᱪᱟ ᱜᱮᱭᱟ ᱚᱱᱟ ᱦᱚᱸ ᱨᱟᱱ ᱠᱚᱨᱮ ᱠᱚ ᱞᱟᱜᱟᱣ ᱜᱮᱭᱟ ᱟᱫᱚ ᱦᱚᱸᱜ-ᱚᱭ ᱡᱷᱤᱠ ᱫᱚ ᱦᱚᱸᱜ-ᱚᱭ ᱩᱵ ᱠᱚᱫᱚ ᱯᱮ ᱥᱟᱵ ᱵᱟᱲᱟᱣ ᱠᱟᱜᱼᱟ ᱥᱮ ᱵᱟᱝ?
ᱟᱫᱚ ᱟᱞᱮ ᱥᱮᱜ ᱢᱟ ᱚᱝᱠᱟ ᱫᱚ ᱡᱷᱤᱠ ᱠᱚᱜᱮ ᱵᱟᱹᱱᱩᱜ ᱠᱚᱣᱟ ᱡᱷᱤᱠ ᱫᱚ ᱧᱮᱞ ᱧᱮᱞ ᱫᱚ ᱦᱩᱭ ᱠᱟᱱᱟ ᱚᱝᱠᱟ ᱯᱟᱨᱠᱮ ᱠᱚᱨᱮ ᱧᱮᱞ ᱦᱩᱭ ᱠᱟᱱᱟ ᱵᱟᱠᱷᱟᱱ ᱫᱚ ᱟᱞᱮ ᱥᱮᱫ ᱫᱚ ᱚᱱᱟ ᱥᱟᱵ ᱠᱚᱫᱚ ᱵᱟᱝ ᱦᱩᱭ ᱠᱟᱱᱟ ᱾ ᱛᱟᱦᱟᱞᱮ ᱜᱚᱝᱠᱮ ᱚᱱᱟ ᱡᱟᱦᱟᱸᱭ ᱤᱞᱴᱟᱜ ᱛᱟᱦᱮᱱ ᱛᱟᱠᱚᱣᱟ ᱚᱱᱟ ᱡᱮ ᱥᱩᱭ ᱞᱮᱠᱟ ᱚᱱᱟ ᱠᱚᱫᱚ ᱪᱮᱫ ᱞᱮᱠᱟ ᱠᱮᱴᱮᱡ ᱛᱟᱠᱚᱣᱟ ᱠᱮᱴᱮᱡ ᱜᱮᱭᱟ ᱥᱮ ᱞᱟᱹᱵᱤᱫ ᱜᱮᱭᱟ ᱡᱟᱦᱟᱸ ᱚᱱᱟ ᱯᱟᱨᱥᱤ ᱟᱢ ᱤᱭᱟᱹᱟᱢ ᱥᱮ ᱪᱚᱫ ᱚᱝᱠᱟ?
ᱵᱟᱜ ᱜᱚᱝᱠᱮ ᱦᱚᱸᱜᱼᱚᱭ ᱡᱟᱦᱟᱸ ᱟᱵᱮᱱ ᱵᱮᱱ ᱞᱟᱹᱭᱫᱟ ᱤᱟᱹ ᱥᱮᱜ ᱦᱟᱸ ᱢᱟᱱᱮ ᱡᱟᱦᱟᱸ ᱩᱵ ᱦᱮᱸ ᱟᱫᱚ ᱚᱱᱟ ᱡᱷᱤᱠ-ᱟᱜ ᱫᱚ ᱚᱱᱟ ᱫᱚ ᱚᱱᱟ ᱫᱚ ᱟᱹᱰᱤ ᱥᱚᱠᱛᱚ ᱜᱮ ᱛᱟᱦᱮᱱᱟ ᱟᱨ ᱢᱤᱜ ᱪᱷᱩᱴᱛᱤ ᱵᱤᱜ ᱟᱵᱤᱱᱟ ᱦᱮᱸᱥᱮ ᱡᱩᱫᱤ ᱵᱚᱱ ᱚᱨᱟ ᱛᱚ ᱟᱵᱤᱱᱟᱜ ᱡᱤᱞ ᱦᱚᱸ ᱚᱨ ᱛᱚᱨᱟᱜᱼᱟ ᱪᱮᱫᱟᱜ ᱥᱮ ᱡᱷᱤ ᱮᱸ ᱢᱟᱱᱮ ᱡᱷᱤᱠ ᱴᱟᱜ ᱫᱚ ᱱᱚᱜᱼᱚᱭ ᱮ ᱤᱭᱟᱹᱜᱼᱟ ᱵᱚᱞᱚᱱᱟ ᱩᱰᱩᱜᱽ ᱞᱟᱹᱜᱤᱜ ᱫᱚ ᱵᱟᱝ ᱩᱰᱩᱜᱽ ᱞᱟᱹᱜᱤᱜᱼᱟ ᱚᱝᱠᱟ ᱡᱮᱢᱚᱱ ᱢᱤᱫᱴᱮᱱ ᱠᱟᱴᱟ ᱟᱵᱩᱣᱟᱜᱼᱟ ᱦᱮᱸᱥᱮ ᱡᱟᱦᱟᱸ ᱫᱚ ᱦᱟᱹᱠᱩ ᱵᱟᱹᱲᱥᱤ ᱞᱟᱹᱜᱤᱱ ᱢᱤᱫᱴᱮᱱ ᱢᱤᱫᱪᱷᱚᱴ ᱦᱟᱹᱠᱩ ᱵᱚᱞᱚ ᱞᱟᱭ ᱠᱷᱟᱡ ᱟᱡ ᱛᱮᱫᱚ ᱵᱟᱭ ᱫᱟᱹᱲ ᱫᱟᱲᱮᱭᱟᱜ- ᱟᱭ ᱚᱸᱰᱮ ᱦᱩᱠ ᱯᱮᱱ ᱜᱮ ᱚᱝᱠᱟᱜᱮ ᱡᱤᱠ-ᱟᱜ ᱦᱚᱸ ᱚᱝᱠᱟᱜᱮ ᱟᱠᱚᱣᱟᱜ ᱚᱱᱟ ᱮᱸ ᱡᱟᱹᱱᱩᱢ ᱥᱮ ᱤᱭᱟᱹ ᱵᱚᱱ ᱞᱟᱹᱭᱟ ᱚᱱᱟ ᱫᱚ ᱠᱟᱴᱟ ᱵᱚᱱ ᱞᱟᱹᱭᱟ ᱦᱮᱸ ᱚᱱᱟ ᱨᱮᱫᱚ ᱪᱷᱳᱴᱳ ᱵᱮᱱ ᱯᱟᱹᱴᱤ ᱞᱮᱱᱠᱷᱟᱱ ᱵᱷᱤᱛᱤᱨ ᱥᱮᱫ ᱫᱚ ᱪᱟᱞᱟᱜᱼᱟ ᱠᱤᱱᱛᱩ ᱵᱤᱱ ᱚᱨ ᱠᱷᱟᱡ ᱟᱵᱮᱱᱟᱜ ᱡᱤᱞ ᱜᱮ ᱚᱨ ᱛᱚᱨᱟᱭᱟ ᱚᱝᱠᱟ ᱵᱟᱠᱩ ᱜᱚᱜ ᱞᱮᱠᱷᱟᱡ ᱵᱟᱝᱠᱩᱜ ᱠᱚ ᱛᱟᱦᱮᱱᱟ ᱚᱸᱰᱮ ᱵᱷᱤᱛᱤᱨ ᱨᱮ ᱦᱩᱰᱤᱧ ᱦᱩᱰᱤᱧᱟᱜ ᱩᱵ ᱛᱟᱦᱮᱱᱟ ᱚᱱᱟ ᱠᱚ ᱥᱚᱨᱟᱣ ᱞᱮᱱᱠᱷᱟᱱ ᱜᱮ ᱟᱫᱚ ᱵᱟᱵᱮᱱ ᱚᱨ ᱪᱷᱟᱲᱟᱣ ᱫᱟᱲᱮᱭᱟᱜᱼᱟ ᱟᱫᱚ ᱚᱱᱟ ᱞᱟᱹᱜᱤᱫ ᱛᱮ ᱱᱚᱸᱜ ᱚᱭ ᱡᱩᱫᱤ ᱡᱟᱦᱟᱸ ᱛᱤᱥ ᱦᱚᱜᱼᱚᱭ ᱩᱵ ᱠᱚ ᱵᱤᱜ-ᱟ ᱵᱤᱱᱟ ᱟᱫᱚ ᱰᱟᱠᱛᱟᱨ ᱚᱲᱟᱜ ᱜᱮ ᱦᱮᱞᱟᱣ ᱫᱚ ᱱᱟᱯᱟᱭᱚᱜ ᱦᱮᱸᱥᱮ ᱾ ᱟᱨ ᱜᱚᱝᱠᱮ ᱟᱨᱚ ᱢᱤᱫᱴᱮᱱ ᱪᱮᱜ ᱠᱩᱠᱞᱤ ᱵᱮᱱ ᱫᱚᱦᱚ ᱠᱮᱫᱟ ᱦᱟᱸᱜ ᱞᱟᱹᱭ ᱞᱮᱵᱤᱱ ᱥᱮ ᱢᱟ
ᱚ ᱟᱫᱚ ᱩᱱᱠᱩ ᱪᱮᱜ ᱞᱟᱹᱭ ᱠᱮᱫᱟ ᱞᱤᱧ ᱪᱮᱫ ᱞᱮᱠᱟᱯᱮ ᱩᱛᱩ ᱠᱚᱣᱟ ᱟᱫᱚ ᱡᱚᱢ ᱪᱮᱜ ᱞᱮᱠᱟᱯᱮ ᱩᱛᱩ ᱠᱚᱣᱟ ᱡᱮᱢᱚᱱ ᱛᱚᱨᱦᱚᱫᱽ ᱠᱚᱫᱚ ᱩᱛᱩ ᱩᱛᱩ ᱞᱤᱧ ᱧᱮᱞ ᱠᱟᱜ ᱜᱮᱭᱟ ᱾ ᱟᱨ ᱩᱛᱩ ᱵᱟᱲᱟ ᱦᱚᱸ ᱦᱩᱭ ᱠᱟᱱᱟ ᱛᱟᱨᱴᱯᱚᱨᱮ ᱡᱷᱤᱠ ᱢᱟ ᱟᱫᱚ ᱵᱟᱹᱞᱤᱧ ᱧᱮᱞ ᱠᱟᱜ ᱠᱚᱣᱟ ᱛᱚ ᱟᱫᱚ ᱧᱮᱞᱚ ᱦᱚᱸ ᱵᱟᱝ ᱦᱩᱭ ᱠᱟᱱᱟ ᱟᱨ ᱡᱚᱢ ᱠᱚᱦᱚᱸ ᱵᱟᱝ ᱦᱩᱭ ᱠᱟᱱᱟ ᱛᱟᱦᱚᱞᱮ ᱪᱮᱫ ᱞᱮᱠᱟ ᱞᱮ ᱩᱛᱩ ᱠᱚᱣᱟ ᱩᱝᱠᱩ ᱫᱚ?
ᱦᱳᱭ ᱜᱚᱝᱠᱮ ᱦᱚᱸᱜ ᱚᱭ ᱱᱮᱣᱟ ᱜᱚ ᱡᱚᱛᱷᱟᱛᱷ ᱠᱟᱛᱷᱟ ᱵᱮᱱ ᱞᱟᱹᱭ ᱠᱟᱫᱟ ᱟᱞᱮ ᱡᱮ ᱡᱷᱤᱠ ᱛᱚ ᱦᱚᱜᱼᱚ ᱱᱚᱝᱠᱟ ᱵᱷᱟᱵᱮ ᱞᱮ ᱩᱛᱩ ᱠᱚᱣᱟ ᱾ ᱮᱸᱜ ᱢᱟᱲᱟᱝ ᱛᱮᱫᱚ ᱦᱚᱜᱼᱚᱭ ᱡᱟᱦᱟᱸ ᱫᱚ ᱠᱷᱟᱞ ᱠᱟᱛᱮᱜ ᱦᱮᱸ ᱥᱮ ᱩᱵ ᱠᱚ ᱵᱮᱥ ᱴᱷᱤᱠ ᱪᱷᱟᱲᱟᱣ ᱠᱟᱛᱮᱜ ᱠᱷᱟᱞ ᱠᱟᱛᱮᱜ ᱨᱟᱯᱟᱜ ᱠᱟᱛᱮᱡ ᱦᱮᱸᱥᱮ, ᱵᱤᱥ ᱞᱮᱠᱟ ᱨᱟᱯᱟᱜ ᱠᱟᱛᱮᱜ ᱡᱤᱞ ᱞᱮ ᱜᱮᱫ ᱛᱟᱦᱮᱱᱟ ᱜᱮᱫ ᱠᱟᱛᱮ ᱦᱚᱸᱜᱼᱚᱭ ᱮᱸ ᱡᱤᱞ ᱫᱚ ᱟᱞᱮ ᱜᱮᱞᱮ ᱠᱚᱥᱟᱣ ᱛᱟᱦᱮᱱᱟ, ᱟᱫᱚ ᱠᱚᱥᱟᱣ ᱠᱚᱥᱟᱣ ᱛᱮ ᱫᱚᱢᱮ ᱜᱷᱟᱹᱲᱤᱞᱮ ᱠᱚᱥᱟᱣᱟ ᱾ ᱥᱩᱱᱩᱢ ᱨᱮ ᱵᱮᱥ ᱞᱮᱠᱟ ᱵᱷᱟᱡᱟᱜᱼᱟ ᱮᱱᱠᱷᱟᱱ ᱦᱮᱸ ᱥᱮ, ᱟᱨ ᱮᱱᱠᱷᱟᱱ ᱚᱱᱟ ᱫᱚ ᱥᱮᱵᱮᱞᱚᱜ ᱜᱮᱭᱟ ᱾ ᱟᱫᱚ ᱫᱟᱢᱮ ᱜᱷᱟᱹᱲᱤᱡ ᱞᱮ ᱠᱚᱥᱟᱣ ᱛᱟᱦᱮᱱ ᱜᱮᱭᱟ ᱟᱫᱚ ᱜᱚᱝᱠᱮ ᱡᱟᱦᱟᱸ ᱫᱚ ᱱᱚᱨᱢᱮᱞ ᱡᱟᱦᱟᱸ ᱞᱮᱠᱟ ᱵᱚᱱ ᱩᱛᱩᱭᱟ ᱦᱮᱸ ᱥᱮ ᱢᱚᱥᱚᱞᱟ ᱠᱚ ᱮᱢ ᱠᱟᱛᱮ ᱛᱮᱡ ᱵᱷᱟᱹᱜᱮ ᱞᱮᱠᱟ ᱤᱥᱤᱱ ᱟᱲᱜᱚ ᱠᱟᱛᱮᱜ ᱟᱫᱚ ᱡᱷᱤᱠ ᱡᱮᱞ ᱫᱚ ᱦᱚᱜᱼᱚᱭ ᱨᱟᱥᱮ ᱫᱚ ᱵᱟᱝ ᱥᱮᱵᱮᱞ ᱜᱮᱭᱟ ᱾ ᱡᱷᱤᱠᱽ ᱡᱤᱞ ᱫᱚ ᱦᱚᱜᱼᱚᱭ ᱠᱚᱥᱟ ᱠᱚᱥᱟ ᱜᱮ ᱥᱮᱵᱮᱞᱟ, ᱟᱫᱚ ᱜᱚᱝᱠᱮ ᱦᱚᱜᱼᱚᱭ ᱡᱷᱤᱠᱽ ᱡᱤᱞ ᱨᱮᱫᱚ ᱠᱚ ᱞᱟᱹᱭᱟ ᱪᱮᱫ ᱦᱚᱸ ᱮᱸ ᱵᱤᱞᱟᱹᱛᱤ ᱠᱚ ᱵᱟᱝ ᱞᱟᱜᱟᱣ
ᱜᱟᱹᱰᱤ ᱠᱚ ᱪᱟᱞᱟᱣ ᱜᱟᱱᱚᱜ ᱛᱮ?
ᱞᱟᱜᱟᱣ ᱞᱮᱠᱟᱱ ᱜᱮ ᱱᱟᱯᱟᱭᱚᱜᱼᱟ, ᱦᱮᱸ ᱞᱟᱹᱭ ᱵᱮᱱ?
ᱵᱤᱞᱟᱹᱛ ᱤᱭᱟᱹ ᱵᱤᱞᱟᱹᱛᱤ ᱠᱚᱫᱚ ᱪᱮᱜ ᱞᱮᱠᱟ ᱯᱮ ᱢᱮᱥᱟᱜ ᱟᱥᱮ ᱵᱟᱝ?
ᱵᱟᱝ, ᱵᱟᱝ ᱵᱤᱞᱟᱹᱛᱤ ᱠᱚᱫᱚ ᱟᱞᱮ ᱫᱚ ᱵᱟᱞᱮ ᱢᱮᱥᱟᱣᱟᱜ ᱜᱮᱭᱟ᱾ ᱡᱷᱤᱠᱽ ᱡᱤᱞ ᱨᱮᱫᱚ ᱟᱨ ᱮᱴᱟᱜ ᱠᱤᱪᱷᱩ ᱡᱮᱢᱚᱱ ᱯᱩᱞᱴᱤ ᱡᱤᱞ ᱥᱤᱢ ᱡᱮᱞ ᱜᱮᱰᱮ ᱡᱮᱞ ᱦᱮᱸ ᱥᱮ ᱥᱩᱠᱨᱤ ᱡᱤᱞ ᱠᱚᱨᱮ ᱫᱚ ᱢᱮᱥᱟᱣᱟᱜ ᱜᱮᱭᱟᱞᱮ᱾
ᱚ, ᱟᱪᱪᱷᱟ ᱟᱪᱪᱷᱟ᱾ ᱟᱨ ᱮᱡᱮ ᱠᱚᱫᱚ ᱛᱟᱦᱚᱞᱮ ᱚᱝᱠᱟ ᱵᱤᱞᱟᱹᱛ ᱤᱭᱟᱹ ᱵᱤᱞᱟᱹᱛᱤ ᱠᱚᱫᱚ ᱵᱤᱞᱟᱹᱛᱤ ᱠᱚᱫᱚ ᱯᱮ ᱢᱮᱥᱟᱜ ᱜᱮᱭᱟ ᱥᱮ ᱵᱟᱝ ᱡᱮᱢᱚᱱ ᱤᱡᱟᱹ ᱡᱮᱢᱚᱱ ᱤᱡᱟᱹ ᱥᱩᱠᱟᱹ ᱦᱟᱹᱠᱳ ᱚᱱᱟ ᱩᱛᱩ ᱥᱚᱢᱚᱭ ᱤᱡᱟᱹ ᱠᱚᱦᱚᱸ ᱯᱮ ᱢᱮᱥᱟᱜ ᱜᱮᱭᱟ ᱛᱟᱦᱚᱞᱮ? ᱟᱫᱚ ᱚᱱᱟ ᱵᱤᱞᱟᱹᱛᱤ ᱠᱚ ᱢᱮᱥᱟᱜ ᱠᱷᱟᱱ ᱫᱚ ᱪᱮᱫ ᱞᱮᱠᱟ ᱴᱮᱥᱚᱜᱼᱟ ᱥᱮ ᱵᱟᱝ ᱴᱮᱥᱚᱜᱼᱟ?
ᱟᱠᱟᱨᱮ ᱡᱷᱤᱠᱽ ᱡᱤᱞ ᱨᱮ?
ᱦᱳᱭ, ᱦᱳᱭ, ᱡᱷᱤᱠᱽ ᱡᱮᱞ ᱨᱮ᱾
ᱵᱟᱝ ᱜᱚᱝᱠᱮ ᱦᱚᱜᱼᱚᱭ ᱢᱟᱲᱟᱝ ᱛᱤᱧ ᱞᱮᱭᱫᱟ ᱡᱮ ᱵᱤᱞᱟᱹᱛᱤ ᱫᱚ ᱡᱷᱤᱠᱽ ᱡᱮᱞ ᱨᱮᱫᱚ ᱵᱟᱝ ᱢᱮᱥᱟᱣᱟᱜ ᱯᱷᱮ ᱱᱟᱯᱟᱭᱚᱜᱼᱟ ᱵᱤᱞᱟᱹᱛᱤ ᱟᱨ ᱯᱮᱭᱟᱡᱽ ᱫᱚ ᱵᱟᱝ ᱢᱮᱥᱟᱜ ᱠᱷᱟᱡ ᱜᱮ ᱱᱟᱯᱟᱭᱚᱜᱼᱟ, ᱚᱱᱟ ᱨᱮᱭᱟᱜ ᱜᱩᱱ ᱛᱮᱜ ᱜᱮ ᱟᱫᱚᱜᱼᱟ ᱡᱷᱤᱠᱽ ᱡᱤᱞ ᱡᱷᱤᱠᱽ ᱡᱤᱞ ᱨᱮᱭᱟᱜ ᱫᱚ ᱠᱷᱟᱹᱞᱤ ᱦᱚᱜᱼᱚᱭ ᱟᱫᱟ ᱨᱚᱥᱩᱱ ᱟᱨ ᱥᱩᱱᱩᱢ ᱡᱤᱨᱟᱹ ᱜᱩᱜ-ᱜᱩᱜ ᱜᱩᱱᱰᱟᱹ ᱢᱩ ᱢᱚᱥᱞᱟ ᱡᱟᱦᱟᱸ ᱛᱤᱱᱟᱹᱜ ᱢᱮᱱᱟᱜᱼᱟ ᱥᱮ ᱜᱚᱴᱟ ᱢᱚᱥᱞᱟ ᱟᱫᱚ ᱡᱩᱫᱤ ᱡᱷᱤᱠ ᱡᱤᱨ ᱨᱮᱫᱚ ᱦᱮᱸ ᱯᱮᱸᱭᱟᱡᱽ ᱫᱚᱵᱮᱱ ᱞᱟᱜᱟᱣᱟᱜ ᱠᱟᱱ ᱠᱷᱟᱡ ᱫᱚ ᱚᱱᱟ ᱫᱚ ᱵᱟᱝ ᱥᱤᱵᱤᱞ ᱜᱮᱭᱟ ᱟᱨ ᱚᱱᱟ ᱨᱮᱭᱟᱜ ᱜᱩᱱ ᱛᱮᱜ ᱦᱚᱸ ᱟᱫᱚᱜᱼᱟ᱾ ᱚᱱᱟ ᱠᱷᱟᱹᱛᱤᱨ ᱛᱮ ᱵᱤᱞᱟᱹᱛᱤ ᱟᱨ ᱦᱚᱜᱼᱚᱭ ᱯᱮᱸᱭᱟᱡᱽ ᱫᱚ ᱵᱟᱞᱮ ᱞᱟᱜᱟᱣ ᱟᱜ-ᱟ᱾ ᱡᱟᱦᱟᱸ ᱫᱚ ᱜᱚᱝᱠᱮ ᱠᱟᱛᱷᱟ ᱫᱚ ᱱᱚᱝᱠᱟᱱ ᱠᱟᱱ ᱜᱮᱭᱟ ᱡᱮ ᱚᱱᱟ ᱡᱷᱤᱠ ᱡᱮᱞ ᱨᱮᱭᱟᱜ ᱦᱮᱸᱥᱮ, ᱟᱹᱰᱤ ᱜᱩᱱ ᱢᱮᱱᱟᱜ ᱟᱠᱟᱜᱼᱟ ᱾ ᱡᱟᱦᱟᱸ ᱫᱚ ᱨᱟᱱ ᱨᱮ ᱜᱷᱟᱣ ᱠᱚ ᱞᱮᱠᱟ ᱠᱟᱹᱢᱤᱨᱮ ᱞᱟᱜᱟᱜ ᱛᱟᱦᱮᱱ ᱜᱮᱭᱟ᱾
ᱟᱪᱪᱷᱟ, ᱟᱪᱪᱷᱟ, ᱛᱟᱦᱚᱞᱮ ᱜᱚᱝᱠᱮ ᱩᱝᱠᱩ ᱫᱚ ᱪᱮᱜᱠᱟ ᱠᱚ ᱧᱟᱢ ᱵᱟᱲᱟᱜ ᱜᱮᱭᱟ? ᱡᱮᱢᱚᱱ, ᱩᱝᱠᱤ ᱜᱳᱰᱳ ᱠᱚ ᱡᱮᱢᱚᱱ ᱜᱳᱰᱳ ᱠᱚᱵᱚᱱ ᱜᱚᱡ ᱠᱚᱣᱟ ᱩᱝᱠᱩ ᱫᱚ ᱟᱭᱢᱟ ᱜᱮᱠᱚ ᱧᱟᱢ ᱵᱟᱲᱟᱜ ᱜᱮᱭᱟ ᱛᱟᱦᱚᱞᱮ ᱤᱝᱠᱩ ᱫᱚ ᱚᱝᱠᱟ ᱫᱚᱞ ᱦᱤᱥᱟᱹᱵᱽ ᱠᱚ ᱛᱟᱦᱮᱱᱟ ᱥᱮ ᱚᱝᱠᱟ ᱢᱮᱫᱴᱟᱝ ᱵᱟᱨᱭᱟ ᱠᱟᱛᱮ ᱠᱚ ᱟᱹᱪᱩᱨ ᱵᱟᱲᱟᱜᱼᱟ?
ᱵᱟᱝ ᱜᱚᱝᱠᱮ, ᱩᱝᱠᱩ ᱫᱚ ᱦᱚᱸᱜᱼᱚᱝᱠᱟ ᱢᱤᱫᱴᱟᱝ ᱢᱤᱫᱴᱟᱝ ᱜᱮᱠᱚ ᱩᱰᱩᱠᱚᱜᱼᱟ ᱦᱚᱸᱜᱼᱟ ᱟᱯᱚᱱ ᱟᱯᱚᱱ ᱫᱟᱬᱟᱱ ᱦᱚᱜᱼᱚᱭ ᱞᱟᱡ ᱵᱟᱠᱷᱨᱟ ᱫᱟᱬᱟᱱ ᱠᱚ ᱩᱰᱩᱠᱚᱜᱼᱟ, ᱥᱚᱱᱫᱷᱟᱱ ᱠᱚ ᱩᱰᱩᱠᱚᱜᱼᱟ, ᱟᱨ ᱡᱚᱢ ᱵᱟᱠᱷᱨᱟ ᱛᱮᱠᱚ ᱩᱰᱩᱠᱚᱜᱼᱟ, ᱟᱫᱚ ᱦᱚᱸᱜᱼᱚᱭ, ᱡᱚᱢ ᱵᱟᱠᱷᱨᱟ ᱠᱚ ᱩᱰᱩᱠᱚᱜ ᱚᱠᱛᱚ ᱨᱮᱜᱮ ᱦᱚᱜᱼᱚᱭ ᱦᱳᱲᱳ ᱠᱷᱮᱛ ᱠᱚᱨᱮ ᱠᱚ ᱦᱳᱲᱳᱜᱼᱟ ᱡᱚᱢ ᱠᱩ ᱡᱚᱢᱟ ᱦᱳᱲᱳ ᱠᱷᱮᱛᱨᱮ ᱦᱮᱸᱥᱮ, ᱟᱫᱚ ᱚᱱᱟ ᱚᱠᱛᱚ ᱨᱮᱞᱮ ᱧᱟᱢ ᱞᱮᱠᱚ ᱠᱷᱟᱡ ᱡᱚᱛᱚ ᱦᱚᱲ ᱡᱟᱣᱨᱟ ᱠᱟᱛᱮᱡ ᱮᱸᱜ ᱟᱞᱮ ᱥᱮᱸᱫᱽᱨᱟ ᱠᱚ ᱛᱟᱦᱮᱱᱟ ᱡᱷᱟᱹᱞᱤ ᱠᱚᱞᱮ ᱚᱰᱟᱣ ᱛᱟᱦᱮᱸᱱᱟ᱾ ᱮᱢᱱᱤᱛᱮ ᱡᱩᱫᱤ ᱟᱵᱮᱱ ᱡᱩᱫᱤ ᱥᱩᱨ ᱥᱮᱜ ᱵᱮᱱ ᱦᱮᱟᱜᱼᱟ ᱦᱮᱸᱥᱮ ᱟᱫᱚ ᱚᱱᱟ ᱥᱩᱨ ᱥᱮᱜ ᱦᱮᱞᱟᱣ ᱞᱮᱝᱠᱷᱟᱡ ᱜᱮ ᱟᱭᱟᱜ ᱩᱵ ᱮ ᱠᱚᱴᱟᱭᱟ ᱫᱚᱢᱮ ᱡᱳᱨ ᱟ ᱩᱵ ᱮ ᱠᱚᱴᱟ ᱞᱮᱱᱠᱷᱟᱱ ᱟᱫᱚ ᱩᱱᱤᱭᱟᱜ ᱩᱵ ᱡᱟᱦᱟᱸ ᱫᱚ ᱟᱢᱟᱜ ᱦᱚᱲᱢᱚ ᱨᱮᱦᱚᱸ ᱵᱟᱪᱟᱣ ᱫᱟᱹᱲᱤᱜᱼᱟ᱾ ᱚᱝᱠᱟᱱᱟᱜ ᱜᱷᱚᱴᱚᱱᱟ ᱠᱚ ᱜᱷᱚᱴᱟᱜ ᱛᱟᱦᱮᱱᱟ ᱟᱫᱚ ᱚᱱᱟ ᱠᱷᱟᱹᱛᱤᱨ ᱛᱮ ᱩᱝᱠᱩ ᱴᱷᱮᱜ ᱠᱷᱚᱱ, ᱠᱟᱹᱴᱤᱡ ᱥᱟᱦᱟ ᱨᱮᱜᱮ ᱛᱟᱦᱮᱸ ᱞᱮᱱᱠᱷᱟᱱ ᱱᱟᱯᱟᱭᱚᱜᱼᱟ ᱟᱨ ᱚᱱᱟ ᱠᱷᱟᱹᱛᱤᱨ ᱡᱟᱹᱞᱤ ᱛᱮ ᱡᱷᱟᱹᱞᱤ ᱠᱟᱛᱮᱜ ᱵᱮᱥ ᱞᱮᱠᱟ ᱥᱟᱵ ᱠᱟᱛᱮᱫ ᱵᱚᱦᱚ ᱯᱟᱸᱡᱟ ᱠᱟᱛᱮᱜ ᱚᱱᱟ ᱵᱚᱦᱚᱜ ᱨᱮᱜᱮᱞᱮ ᱠᱚᱴᱮᱡ ᱠᱮ ᱛᱟᱸᱦᱮᱱᱟ ᱟᱨᱞᱮ ᱜᱚᱡ ᱠᱚ ᱛᱟᱸᱦᱮᱱ ᱜᱮᱭᱟ᱾
ᱟᱪᱪᱷᱟ ᱛᱟᱦᱚᱞᱮ ᱜᱚᱝᱠᱮ ᱤᱭᱟᱹ ᱠᱚᱫᱚ ᱛᱟᱦᱚᱞᱮ ᱩᱱᱠᱩ ᱫᱚ ᱜᱚᱡ ᱢᱟ ᱟᱹᱰᱤ ᱨᱤᱠᱥ ᱜᱮᱭᱟ ᱛᱟᱯᱚᱨᱮ ᱠᱩᱞᱟᱹᱭ ᱠᱚᱫᱚ ᱪᱮᱫ ᱞᱮᱠᱟ ᱯᱮ? ᱯᱟᱹᱥᱤ ᱠᱚᱯᱮ ᱚᱰᱟᱣ ᱟᱠᱚᱣᱟ ᱥᱮ ᱪᱮᱫ ᱞᱮᱠᱟ ᱯᱮ ᱜᱚᱡ ᱠᱚᱣᱟ ᱠᱩᱞᱟᱹᱭ ᱠᱚᱫᱚ?
ᱦᱳᱭ ᱜᱚᱝᱠᱮ ᱡᱚᱛᱷᱟᱛ ᱠᱟᱛᱷᱟ ᱵᱮᱱ ᱠᱩᱞᱤᱭ ᱠᱟᱫ ᱞᱤᱧᱟᱹ ᱱᱚᱜᱼᱚᱭ ᱠᱩᱞᱟᱹᱭ ᱠᱚᱫᱚ ᱦᱮᱸ ᱥᱮ, ᱟᱞᱮᱥᱮᱫ ᱫᱚ ᱜᱚᱝᱠᱮ ᱦᱚᱸᱚᱭ ᱠᱩᱞᱟᱹᱭ ᱠᱚᱫᱚ ᱟᱞᱮ ᱫᱚ, ᱮ ᱢᱚᱥᱟᱨᱤ ᱢᱚᱥᱟᱨᱤ ᱫᱚ ᱵᱟᱝ ᱡᱟᱦᱟᱸ ᱫᱚ ᱠᱩᱞᱟᱹᱭ ᱡᱷᱟᱹᱞᱤ ᱛᱟᱦᱮᱱᱟ᱾ ᱠᱩᱞᱟᱹᱭ ᱡᱷᱟᱹᱞᱤ ᱨᱩᱰᱟ ᱡᱷᱟᱹᱞᱤ ᱚᱱᱟ ᱡᱷᱤᱸᱠ ᱯᱮ ᱡᱷᱟᱹᱞᱤ ᱠᱚ ᱛᱟᱸᱦᱮᱱ ᱜᱮᱭᱟ ᱟᱫᱚ ᱚᱱᱟ ᱡᱷᱟᱹᱞᱤ ᱨᱮᱜᱮ ᱟᱞᱮ ᱫᱚ᱾ ᱦᱮᱸ ᱠᱩᱞᱟᱹᱭ ᱦᱚᱞᱮ ᱞᱟᱜᱟ ᱡᱷᱟᱹᱞᱤ ᱠᱚ ᱛᱟᱦᱮᱸᱱ ᱜᱮᱭᱟ ᱟᱫᱚ ᱠᱩᱞᱟᱹᱭ ᱞᱟᱜᱟ ᱡᱷᱟᱹᱞᱤ᱾ ᱠᱟᱡ ᱦᱮᱸᱥᱮ ᱚᱱᱠᱟᱞᱮ ᱠᱩᱞᱟᱹᱭ ᱡᱷᱟᱹᱞᱤᱞᱮ ᱥᱟᱵ ᱵᱷᱚᱜ ᱠᱮᱜᱮ ᱠᱩᱞᱟᱹᱭ ᱫᱚ ᱟᱹᱰᱤ ᱡᱳᱨ ᱠᱚ ᱫᱟᱹᱲ ᱛᱟᱦᱮᱱᱟ ᱦᱮᱸᱥᱮ, ᱟᱫᱚ ᱠᱩᱞᱟᱹᱭ ᱥᱟᱵ ᱠᱟᱛᱮᱫ ᱟᱫᱚ ᱜᱚᱝᱠᱮ ᱦᱮᱸ ᱚᱱᱠᱟ ᱜᱮ ᱴᱮᱸᱜᱚᱡ ᱠᱚᱞᱮ ᱵᱚᱦᱚᱜ ᱛᱮᱞᱮ ᱠᱩᱼᱼ ᱠᱩᱴᱟᱹᱢ ᱛᱮᱜᱮ ᱜᱚᱡ ᱠᱮᱫᱮ ᱜᱮᱞᱮ ᱦᱮᱸ ᱥᱮ ᱟᱫᱚ ᱜᱚᱝᱠᱮ ᱦᱚᱸᱜᱼᱚᱭ ᱡᱟᱦᱟᱸᱭᱟᱜ ᱡᱟᱹᱞᱤ ᱨᱮ ᱡᱷᱟᱹᱞᱤᱭ ᱠᱟᱱ ᱦᱮᱸ ᱥᱮ, ᱡᱩᱫᱤ ᱚᱱᱠᱟ ᱵᱩᱨᱩ ᱥᱮᱸᱫᱽᱨᱟᱞ ᱞᱮ ᱦᱮᱞᱟᱶ ᱟᱠᱟᱱᱟ ᱟᱨ ᱡᱷᱟᱹᱞᱤᱭ ᱠᱟᱱᱟᱭ ᱛᱚ ᱩᱱᱤ ᱩᱱᱤᱭᱟᱜ, ᱵᱷᱟᱜᱽ ᱫᱚ ᱛᱟᱦᱮᱱ ᱜᱮᱭᱟ ᱡᱟᱦᱟᱸᱮ ᱫᱚ ᱯᱮ ᱵᱷᱟᱜᱽ ᱨᱮ ᱢᱤᱫ ᱵᱷᱟᱜᱽ ᱮ ᱧᱟᱢᱟ, ᱟᱨ ᱡᱩᱫᱤ ᱦᱚᱸ ᱚᱱᱠᱟ ᱟᱹᱛᱩ ᱥᱩᱨ ᱥᱩᱯᱩᱨ ᱠᱚᱨᱞᱮ ᱡᱷᱟᱹᱞᱤ, ᱟᱫᱚ ᱦᱚᱸᱜ ᱚᱭ ᱥᱤᱠᱟᱹᱨᱤ ᱠᱚᱲᱟ ᱪᱮᱫ ᱞᱮᱠᱟ ᱠᱚ ᱛᱟᱦᱮᱱᱟ ᱦᱮᱸᱥᱮ ᱚᱱᱟ ᱡᱷᱟᱹᱞᱤ ᱨᱮᱭᱟᱜ ᱵᱷᱟᱜᱽ ᱦᱚᱸ ᱢᱤᱫ, ᱢᱤᱫᱴᱮᱱ ᱥᱤᱠᱟᱹᱨᱤ ᱠᱚᱲᱟ ᱞᱮᱠ ᱜᱮ ᱥᱟᱵ ᱠᱟᱛᱮᱜ ᱞᱮ ᱦᱟᱹᱴᱤᱧ ᱠᱚ ᱛᱟᱦᱮᱱ ᱜᱮᱭᱟ ᱟᱫᱚ ᱟᱯᱮ ᱥᱮ ᱫᱚ ᱜᱚᱝᱠᱮ ᱱᱚᱜᱚᱭ᱾ ᱥᱤᱠᱟᱹᱨ ᱠᱚᱲᱟ ᱞᱮᱠᱟ ᱯᱮ ᱚᱱᱟ ᱡᱷᱟᱹᱞᱤ ᱨᱮᱭᱟᱜ ᱵᱷᱟᱜᱽ ᱫᱚᱯᱮ ᱦᱟᱹᱴᱤᱧ ᱜᱮᱭᱟ ᱥᱮ ᱵᱟᱝᱼᱼ
ᱦᱮᱸ ᱚᱱᱟ ᱠᱚᱞᱮ ᱦᱟᱹᱴᱤᱧ ᱜᱮᱭᱟ ᱛᱟᱯᱚᱨᱮ ᱡᱟᱦᱟᱸᱟᱭᱟᱜ ᱨᱮ ᱡᱷᱟᱹᱞᱤ-ᱟᱭ ᱩᱱᱤᱭᱟᱜ ᱫᱚ ᱰᱷᱮᱨ ᱧᱚᱜᱼᱼ ᱟᱹᱰᱤ ᱞᱮ ᱮᱢᱟᱭᱟ ᱛᱟᱯᱚᱨᱮ᱾ ᱠᱩᱞᱟᱹᱭ ᱠᱚᱦᱚᱸ ᱠᱚ ᱠᱩᱞᱟᱹᱭ ᱠᱚᱫᱚ ᱠᱚ ᱧᱟᱢ ᱵᱟᱲᱟᱜ ᱜᱮᱭᱟ ᱵᱷᱟᱜᱤ ᱜᱮ ᱛᱟᱨᱯᱚᱨᱮ ᱛᱚᱨᱦᱚᱫ ᱦᱚᱸᱠᱚ ᱧᱟᱢ ᱵᱟᱲᱟᱜ ᱜᱮᱭᱟ᱾ ᱛᱟᱯᱚᱨᱮ ᱡᱟᱢᱵᱩᱲ ᱦᱚᱸᱠᱚ ᱧᱟᱢ ᱵᱟᱲᱟᱜ ᱜᱮᱭᱟ ᱛᱟᱦᱚᱞᱮ ᱠᱩᱞᱟᱹᱭ ᱠᱚᱫᱚ ᱪᱮᱫ ᱞᱮᱠᱟ ᱯᱮ ᱩᱛᱩ ᱠᱚᱣᱟ ᱠᱩᱞᱟᱹᱭ ᱡᱤᱞ ᱢᱟ ᱢᱟᱞᱤᱧ ᱟᱸᱡᱚᱢᱼᱼ ᱠᱟᱫᱟ ᱡᱮ ᱡᱟᱦᱟᱸ ᱛᱤᱱᱟᱹᱜ ᱥᱟᱥᱟᱝ ᱮᱢ ᱮᱢᱟᱜ ᱨᱮᱦᱚᱸ ᱡᱤᱞ ᱫᱚ ᱵᱟᱝ ᱥᱟᱥᱟᱝ ᱚᱜᱼᱟ ᱛᱚᱵᱩ ᱨᱮᱦᱚᱸ᱾ ᱚᱱᱟ ᱯᱩᱸᱲ ᱜᱮ ᱛᱟᱸᱦᱮᱱᱟ ᱛᱟᱦᱚᱞᱮ ᱟᱵᱤᱱ ᱫᱚ ᱠᱩᱞᱟᱹᱭ ᱡᱤᱞ ᱠᱚᱫᱚ ᱪᱮᱫ ᱞᱮᱠᱟ ᱯᱮ ᱩᱛᱩᱭᱟ ᱟᱯᱮ ᱥᱮᱫ ᱫᱚ ᱟᱨ ᱡᱚᱢ ᱠᱟᱫᱟ ᱵᱤᱱ ᱥᱮ ᱵᱟᱝ? ᱠᱩᱞᱟᱹᱭ ᱡᱮᱞ ᱠᱚᱫᱚ᱾
ᱦᱚᱳ ᱜᱚᱝᱠᱮ ᱟᱞᱮ ᱫᱚ ᱩ, ᱠᱩᱞᱟᱹᱭ ᱡᱤᱞ ᱢᱟᱞᱮ ᱡᱚᱢ ᱠᱟᱜ ᱜᱮᱭᱟ ᱟᱨ ᱡᱟᱹᱥᱛᱤ ᱜᱮᱞᱮᱧ ᱡᱚᱢ ᱠᱟᱜᱼᱟ ᱠᱩᱞᱟᱹᱭ ᱡᱤᱞ ᱫᱚ᱾ ᱠᱩᱞᱟᱹᱭ ᱡᱤᱞ ᱫᱚ ᱡᱚᱢ ᱫᱚᱞᱤᱧ ᱠᱩᱥᱤᱭᱟᱜ ᱜᱮᱭᱟ ᱟᱫᱚ ᱵᱮᱯᱟᱨᱴᱟᱜ ᱦᱩᱭᱩᱜ ᱠᱟᱱᱟᱼᱼ ᱠᱩᱞᱟᱹᱭ ᱡᱤᱞ ᱦᱚᱸ ᱨᱟᱱ ᱠᱚᱨᱮ ᱟᱢᱫᱟ ᱜᱮ ᱞᱟᱜᱟᱜᱼᱟ ᱟᱫᱚ ᱚᱱᱟ ᱠᱚᱫᱚ ᱵᱟᱹᱞᱤᱧ ᱞᱟᱹᱭ ᱫᱟᱲᱮᱭᱟᱜᱼᱟ ᱡᱮ ᱪᱮᱫ ᱨᱟᱱ ᱨᱮ ᱞᱟᱜᱟᱜᱼᱟ ᱦᱮᱸ ᱥᱮ᱾ ᱟᱨ ᱠᱟᱛᱷᱟ ᱫᱚ ᱜᱚᱢᱚᱝᱠᱮ ᱱᱚᱝᱠᱟ ᱠᱟᱱᱟ ᱡᱮ ᱱᱚᱜᱼᱚᱭ, ᱠᱩᱞᱦᱟᱹᱭ ᱫᱚ ᱟᱞᱮ ᱫᱚᱞᱮ ᱨᱟᱯᱟᱜ ᱠᱚ ᱛᱟᱦᱮᱸᱱᱟ ᱨᱟᱯᱟᱜ ᱠᱟᱛᱮ ᱵᱮᱥ ᱞᱮ ᱞᱮᱠᱟ ᱨᱟᱯᱟᱜ ᱠᱟᱛᱮ ᱞᱮ᱾ ᱜᱮᱫ ᱠᱟᱛᱮᱜ ᱜᱮᱞᱮ ᱵᱷᱟᱜ ᱠᱚ ᱛᱟᱦᱮᱱ ᱜᱮᱭᱟ ᱟᱨ ᱡᱟᱦᱟᱸ ᱛᱤᱱᱟᱹᱜ ᱥᱮᱸᱫᱽᱨᱟ ᱠᱚ ᱦᱤᱡᱩᱜᱼᱟ ᱦᱮᱸᱥᱮᱼᱼ ᱡᱚᱛᱚ ᱦᱚᱲᱞᱮ ᱦᱟᱹᱴᱤᱧ ᱠᱚᱜᱮᱭᱟ ᱟᱫᱚ ᱜᱚᱝᱠᱮ ᱠᱟᱛᱷᱟ ᱫᱚ ᱱᱚᱝᱠᱟᱼᱼᱼ ᱱᱚᱝᱠᱟᱱᱟ ᱡᱮ ᱱᱚᱜᱚᱭ ᱠᱩᱞᱟᱹᱭ ᱥᱮᱸᱫᱽᱨᱟ ᱦᱮᱸ ᱥᱮᱼᱼᱼ
ᱦᱩᱸ ᱦᱩᱸ
ᱮᱸᱠᱩᱞᱟᱹᱭ ᱥᱮᱸᱫᱽᱨᱟ ᱯᱚᱨ ᱟᱞᱮ ᱫᱚ ᱵᱮᱥᱤᱨ ᱵᱷᱟᱜ ᱮᱸᱼᱼᱼ ᱠᱩᱞᱟᱹᱭ ᱫᱚ ᱠᱚᱢ ᱠᱚᱢ ᱠᱚ ᱧᱟᱢᱚᱜ ᱠᱷᱟᱹᱛᱤᱨ ᱛᱮ ᱟᱞᱮ ᱫᱚ ᱡᱟᱦᱟᱸ ᱛᱤᱱᱟᱹᱜ ᱠᱚᱲᱟ ᱞᱮ ᱦᱮᱞᱟᱣᱟ ᱠᱚᱣᱟ ᱠᱚᱲᱟ ᱜᱤᱫᱽᱨᱟᱹ᱾ ᱡᱚᱛᱚ ᱚᱱᱟ ᱡᱤᱞ ᱫᱚ ᱢᱤᱫᱴᱷᱮᱡ ᱜᱮᱞᱮ ᱵᱷᱟᱹᱡᱤᱭᱟ ᱟᱫᱚ ᱵᱷᱟᱹᱡᱤ ᱨᱮᱭᱟᱜ ᱦᱚᱸ ᱦᱚᱸᱜᱼᱚᱭᱼᱼ ᱠᱩᱞᱟᱹᱭ ᱡᱤᱞ ᱫᱚ ᱠᱟᱹᱴᱤᱡ ᱮᱸ ᱢᱚᱥᱞᱟ ᱨᱮᱜᱮ ᱵᱷᱟᱹᱡᱤᱼᱟ ᱵᱮᱥ ᱞᱮᱠᱟ ᱢᱚᱥᱞᱟ ᱠᱚᱞᱮ ᱮᱢᱟᱜᱼᱟ ᱡᱷᱟᱞ ᱡᱷᱟᱞ᱾
ᱟᱨ ᱠᱩᱞᱟᱹᱭ ᱡᱤᱞ ᱫᱚ ᱦᱚᱜᱚᱭᱼᱼ ᱡᱟᱦᱟᱸ ᱫᱚ ᱢᱮᱨᱚᱢ ᱡᱤᱞ ᱵᱤᱱ ᱞᱟᱹᱭ ᱫᱟ ᱦᱮᱸ ᱢᱮᱨᱚᱢ ᱡᱤᱞ ᱧᱚᱜ ᱥᱤᱵᱤᱞᱟ ᱠᱤᱱᱛᱩ ᱟᱫᱚ ᱠᱟᱹᱴᱤᱡᱼᱼᱼ ᱵᱷᱤᱱᱟᱹ ᱧᱚᱜ ᱜᱮᱭᱟ ᱟᱫᱚ ᱢᱚᱥᱞᱟ ᱠᱚᱵᱮᱱ ᱞᱟᱜᱟᱣᱟᱜ ᱠᱷᱟᱱᱡ ᱟᱨᱚ ᱢᱚᱸᱡᱽ ᱥᱤᱵᱤᱞᱟ ᱟᱫᱚ ᱢᱮᱨᱚᱢ ᱡᱤᱞᱼᱼ ᱦᱚᱸ ᱢᱚᱡᱽ ᱥᱤᱵᱤᱞᱟ ᱡᱟᱦᱟᱸ ᱫᱚ ᱢᱟᱱᱮ ᱪᱮᱫ ᱤᱧ ᱞᱟᱹᱭᱟ ᱦᱮᱸᱼᱼ ᱪᱮᱬᱮ ᱡᱤᱞ ᱡᱟᱦᱟᱸ ᱫᱚ ᱠᱚᱜ ᱡᱤᱞ ᱥᱤᱵᱤᱞᱼᱟ ᱦᱮᱸᱥᱮ ᱠᱚᱜ ᱡᱤᱞ ᱟᱨ ᱢᱮᱨᱚᱢ ᱡᱤᱞᱼᱼ ᱢᱟᱱᱮ ᱢᱮᱥᱟ ᱠᱟᱛᱮᱫ ᱡᱟᱦᱟᱸ ᱡᱤᱞ ᱥᱤᱵᱤᱞᱟ ᱦᱳᱭ ᱚᱱᱠᱟ ᱧᱚᱜ ᱥᱤᱵᱤᱞᱟ᱾
ᱟᱪᱪᱷᱟ ᱛᱟᱦᱚᱞᱮ ᱜᱚᱝᱠᱮ ᱤᱭᱟᱹ ᱠᱚᱫᱚ ᱛᱟᱦᱚᱞᱮ ᱚᱱᱟ ᱠᱩᱞᱟᱹᱭ ᱡᱤᱞ ᱫᱚ ᱛᱟᱦᱚᱞᱮᱼᱼ ᱵᱟᱯᱮ ᱦᱟᱹᱴᱤᱧ ᱜᱮᱭᱟ ᱛᱟᱦᱚᱞᱮ ᱢᱤᱫᱴᱷᱮᱱ ᱜᱮᱯᱮ ᱩᱛᱩᱭ ᱜᱮᱭᱟ ᱛᱟᱨᱚᱨᱮ ᱡᱩᱫᱤ ᱛᱚᱨᱦᱚᱫᱼᱼ ᱠᱩᱞᱟᱹᱭ ᱜᱚᱡ ᱜᱚᱡ ᱛᱮ ᱡᱩᱫᱤ ᱛᱚᱨᱦᱚᱫ ᱯᱮ ᱧᱟᱢ ᱠᱮᱫ ᱠᱚᱣᱟ ᱛᱚᱨᱦᱚᱫ ᱡᱤᱞ ᱫᱚ ᱛᱟᱦᱚᱞᱮ ᱚᱱᱠᱟ ᱟᱞᱟᱫᱟ ᱜᱮᱼᱼᱼ ᱮ ᱩᱛᱩᱭᱟ ᱥᱮ ᱢᱤᱫᱴᱷᱮᱱ ᱜᱮᱯᱮ ᱩᱛᱩᱭᱟ ᱛᱟᱦᱮ ᱟᱨᱦᱚ ᱡᱟᱢᱩᱲᱩ ᱦᱚᱸᱼᱼᱼ ᱠᱚ ᱧᱟᱢᱚᱜ ᱜᱮᱭᱟ ᱛᱟᱦᱚᱞᱮ ᱪᱮᱫ ᱞᱮᱠᱟ ᱢᱤᱫᱴᱷᱮᱡ ᱜᱮ ᱯᱮ ᱩᱛᱩᱭ ᱜᱮᱭᱟ ᱥᱮ ᱟᱞᱟᱫᱟ ᱟᱞᱟᱫᱟ
ᱟᱫᱚ ᱜᱚᱝᱠᱮ ᱚᱱᱟ ᱫᱚ ᱛᱤᱱᱟᱹᱜ ᱜᱟᱱ ᱡᱤᱞ ᱛᱤᱱᱟᱹᱜ ᱜᱟᱱ ᱥᱟᱸᱜᱤᱜ ᱠᱟᱱᱟ ᱦᱮᱸᱥᱮ ᱡᱩᱫᱤ ᱢᱤᱫ ᱪᱩᱯᱩᱫ ᱠᱟᱛᱮᱫ ᱡᱤᱞᱥ ᱦᱩᱭᱩᱜᱼᱟ, ᱚᱱᱟᱫᱚ ᱦᱟᱹᱞᱴᱤᱧ ᱵᱟᱝ ᱜᱟᱱᱚᱜᱼᱟ ᱢᱤᱫ ᱪᱩᱯᱩᱫ ᱵᱟᱨᱼᱼ ᱪᱩᱯᱩᱫ ᱦᱮᱸᱥᱮ ᱚᱱᱟ ᱫᱚ ᱦᱟᱹᱴᱤᱧ ᱵᱟᱝ ᱜᱟᱱᱚᱜᱼᱟ, ᱚᱱᱟ ᱡᱟᱭᱜᱟ ᱡᱩᱫᱤ ᱯᱩᱱ ᱪᱩᱯᱩᱜ ᱦᱮᱸ ᱯᱩᱱ ᱪᱩᱯᱩᱫ ᱯᱮ ᱪᱩᱯᱩᱫ ᱡᱤᱞ ᱦᱩᱭᱩᱜᱼᱟ ᱟᱫᱚ ᱡᱩᱫᱤ ᱚᱱᱠᱟ ᱯᱮ ᱪᱩᱯᱩ ᱯᱩᱱ ᱪᱩᱯᱩᱫ ᱠᱟᱛᱮ ᱡᱤᱞ ᱦᱩᱭᱩᱜᱼᱟ ᱠᱷᱟᱱ ᱫᱚ ᱮᱱ ᱫᱚᱞᱮᱼᱼ ᱦᱟᱹᱴᱤᱧ ᱜᱮᱭᱟ ᱚᱱᱟ ᱡᱤᱞ ᱠᱚᱫᱚ ᱟᱫᱚ ᱡᱩᱫᱤ ᱦᱚᱸᱜᱼᱚᱭ ᱢᱤᱫ ᱪᱩᱯᱩᱜ ᱠᱟᱛᱮᱜ ᱦᱩᱭᱩᱜ ᱠᱷᱟᱱ ᱚᱱᱟ ᱡᱤᱞ ᱫᱚ ᱚᱠᱟ ᱞᱮᱠᱟᱢ ᱦᱟᱹᱴᱤᱧᱟ ᱚᱱᱟ ᱠᱷᱟᱹᱛᱤᱨ ᱛᱮᱞᱮ ᱢᱚᱱᱮᱭᱟ ᱟᱞᱮ ᱜᱮᱞᱮ ᱵᱷᱟᱡᱟ ᱠᱟᱛᱮ ᱞᱮ ᱡᱚᱢ ᱠᱟᱜᱼᱟ ᱟᱨ ᱡᱟᱦᱟᱸᱭ ᱫᱚ ᱚᱲᱟᱜ ᱠᱚ ᱤᱫᱤ ᱨᱮᱭᱟᱜ ᱨᱟᱹᱥᱠᱟᱹ ᱢᱮᱱᱟᱜ ᱛᱟᱠᱚᱣᱟ ᱢᱤᱫ ᱵᱟᱨᱼᱼᱼ ᱚᱲᱟᱜ ᱨᱮᱱ ᱦᱚᱲᱚᱸ ᱠᱚ ᱡᱚᱢ ᱦᱚᱪᱚ ᱠᱚᱣᱟ ᱟᱫᱚ ᱩᱱᱠᱩ ᱫᱚᱠᱚ ᱤᱫᱤᱭ ᱜᱮᱭᱟ ᱟᱫᱚ ᱵᱮᱥᱤᱨ ᱵᱷᱟᱜ ᱫᱚ ᱡᱩᱫᱤᱼᱼᱼ ᱢᱤᱫ ᱪᱩᱯᱩᱫ ᱠᱟᱛᱮ ᱡᱤᱞ ᱦᱩᱭᱩᱜ ᱠᱷᱟᱱ ᱫᱚ ᱚᱱᱟ ᱫᱚ ᱚᱲᱟᱜ ᱨᱮ ᱤᱫᱤ ᱠᱟᱛᱮ ᱵᱷᱟᱹᱡᱤᱭᱟ ᱦᱮᱸᱥᱮ ᱚᱱᱟ ᱫᱚ ᱢᱤᱫ ᱡᱚᱛᱚ ᱦᱚᱲ ᱜᱟᱫᱮᱞ ᱨᱮ ᱡᱚᱢᱜᱮ ᱞᱟᱹᱠᱛᱤ ᱠᱟᱱᱟ ᱟᱫᱚ ᱜᱚᱝᱠᱮ ᱦᱚᱜᱼᱚᱝᱠᱟ ᱡᱩᱫᱤᱼᱼ
ᱜᱚᱝᱠᱮ ᱛᱟᱦᱚᱞᱮ ᱞᱟᱹᱭ ᱫᱟᱹᱞᱤᱧ ᱡᱮᱢᱚᱱ ᱦᱟᱲᱟᱢᱼᱼᱼ ᱦᱟᱲᱟᱢ ᱦᱚᱲ ᱠᱚ ᱡᱩᱫᱤ ᱠᱚ ᱪᱟᱞᱟᱣᱱᱟ ᱚᱱᱠᱟ ᱡᱚᱢ ᱡᱚᱢ ᱛᱮ ᱛᱟᱦᱚᱞᱮ ᱩᱱᱠᱩ ᱠᱚᱫᱚ ᱢᱤᱫ ᱵᱟᱨ ᱠᱩᱴᱤ ᱯᱮ ᱮᱢᱟ ᱠᱚᱣᱟ ᱥᱮ ᱵᱟᱯᱮ ᱮᱢᱟ ᱠᱚᱣᱟ ᱡᱮᱼᱼ ᱟᱫᱚ ᱩᱱ ᱡᱟᱦᱟᱸᱭ ᱦᱟᱲᱟᱢ ᱦᱚᱲ ᱠᱚᱫᱚ ᱠᱚ ᱪᱟᱞᱟᱜ ᱜᱮᱭᱟ ᱛᱚ ᱡᱮ ᱥᱮᱸᱫᱽᱨᱟ ᱠᱚ ᱪᱟᱞᱟᱣ ᱞᱮᱱᱟ
ᱦᱳᱭ ᱜᱚᱝᱠᱮ ᱟᱞᱮ ᱦᱚᱸ ᱦᱮᱸ ᱜᱚᱝᱠᱮ ᱟᱞᱮ ᱫᱚ ᱦᱚᱸᱜᱼᱚᱭ ᱦᱟᱲᱟᱢ ᱦᱟᱲᱟᱢ ᱠᱚ ᱡᱩᱫᱤ ᱠᱚ ᱦᱮᱞᱟᱜᱼᱟ ᱦᱮᱸ ᱥᱮ ᱟᱫᱚ ᱚᱱᱟ ᱚᱠᱛᱚ ᱨᱮ ᱦᱟᱲᱟᱢ ᱠᱚ ᱦᱮᱞᱟᱜ ᱠᱷᱟᱡ ᱚᱱᱟ ᱫᱚ ᱡᱟᱦᱟᱸᱭ ᱜᱮ ᱦᱮᱞᱟᱜ ᱡᱩᱫᱤ ᱵᱟᱭ ᱦᱮᱞᱟᱣ ᱟᱠᱟᱱ ᱨᱮᱦᱚᱸ ᱡᱩᱫᱤ ᱚᱱᱠᱟᱱᱟᱜ ᱡᱤᱱᱤᱥ ᱞᱮ ᱜᱚᱡ ᱠᱚᱠᱷᱟᱡ ᱡᱮᱢᱚᱱ ᱠᱩᱞᱟᱹᱭ ᱵᱮᱱ ᱞᱟᱹᱭ ᱛᱚᱨᱦᱚᱫ ᱵᱮᱱ ᱞᱟᱹᱭ ᱥᱮ ᱡᱟᱸᱵᱽᱲᱩ ᱵᱮᱱ ᱞᱟᱹᱭ ᱡᱩᱫᱤ ᱩᱱᱤ ᱥᱮᱸᱫᱽᱨᱟ ᱨᱮ ᱵᱟᱭ ᱛᱟᱦᱮᱸ ᱠᱟᱱ ᱨᱮᱦᱚᱸ ᱡᱟᱸᱵᱽᱲᱩ ᱡᱤᱞ ᱦᱩᱭᱩᱜ ᱠᱩᱞᱟᱹᱭ ᱦᱩᱭᱩᱜ ᱚᱱᱟ ᱡᱤᱞ ᱠᱩ ᱫᱚᱞᱮ ᱦᱟᱹᱴᱤᱧ ᱟᱠᱚ ᱜᱮᱭᱟ ᱨᱩᱸᱰᱟᱹ ᱡᱤᱞ ᱠᱚᱫᱚ ᱥᱮᱸᱫᱽᱨᱟ ᱨᱮ ᱵᱟᱭ ᱪᱟᱞᱟᱜ ᱨᱮᱦᱚᱸ ᱜᱩᱰᱩ ᱡᱤᱞ ᱵᱟᱞᱮ ᱦᱟᱹᱴᱤᱧ ᱠᱚᱦᱚᱸ ᱜᱩᱰᱩ ᱡᱤᱞ ᱫᱚᱼᱼ ᱮ ᱯᱨᱟᱭ ᱜᱮ ᱧᱟᱢᱚᱜᱼᱟ ᱦᱳᱭ ᱠᱩᱞᱟᱹᱭ ᱡᱤᱞ ᱠᱚᱫᱚ ᱩᱱᱟᱹᱜ ᱥᱮᱴᱟᱜ ᱦᱚᱲ ᱠᱚᱨᱮ ᱵᱟᱝ ᱧᱟᱢᱚᱜ ᱜᱮᱭᱟ ᱛᱚᱨᱦᱚᱫ ᱡᱤᱞ ᱠᱩᱞᱟᱹᱭ ᱡᱤᱞ ᱟᱨ ᱱᱚᱱᱛᱮ ᱡᱟᱦᱟᱸ ᱫᱚ ᱡᱷᱟᱸᱵᱽᱲᱩ ᱡᱤᱞ ᱦᱮᱸᱥᱮ ᱥᱚᱢ ᱠᱚᱨᱮ ᱵᱟᱝ